ᱦᱮᱞᱳ᱾ ᱦᱚᱸ ᱟᱸᱡᱚᱢᱚᱜ ᱠᱟᱱᱟ ᱥᱮ ᱨᱚᱲ ᱠᱚ? ᱦᱮᱸ ᱟᱹᱞᱤᱧ ᱞᱤᱧ ᱟᱸᱡᱚᱢᱚᱜ-ᱟ᱾ ᱟᱵᱮᱱ ᱵᱤᱱ ᱟᱸᱡᱚᱢ ᱧᱟᱢ ᱮᱫᱟ?
ᱦᱚᱸ ᱵᱮᱥ ᱜᱮ ᱟᱸᱡᱚᱢᱚᱜ ᱠᱟᱱᱟ᱾
ᱦᱩᱸ᱾
ᱛᱚ ᱪᱮᱫ ᱠᱚᱵᱤᱱ ᱪᱤᱠᱟᱹ ᱵᱟᱲᱟᱭᱮᱫᱼᱟ?
ᱮᱸ ᱪᱤᱠᱟᱹ ᱜᱮ ᱵᱟᱝ ᱚᱲᱟᱜ ᱠᱚᱨᱮ ᱜᱮ᱾
ᱚ ᱛᱚ ᱱᱤᱛᱚᱜ ᱢᱟᱦᱟ ᱱᱚᱸᱜ ᱦᱳᱭ ᱱᱤᱛᱚᱜ ᱤᱧᱦᱚᱸ ᱚᱲᱟᱜ ᱥᱮᱫ ᱨᱮᱜᱮ ᱱᱟᱦᱟᱸᱜ᱾ ᱱᱤᱛᱚᱜ ᱫᱚ ᱢᱤᱱᱟᱧᱟ ᱦᱮᱸ ᱛᱚ ᱱᱤᱛᱚᱜ ᱢᱟ ᱦᱟᱸᱜ ᱨᱚᱦᱚᱭ ᱫᱤᱱ᱾ ᱛᱚ ᱚᱱᱠᱟ ᱵᱟᱹᱫᱽ ᱠᱚᱨᱮᱱᱟᱜ ᱠᱟᱹᱢᱤ ᱫᱚ ᱛᱤᱱᱟᱹᱜ ᱥᱟᱺᱜᱤᱧ ᱠᱟᱫᱟ ᱯᱮ?
ᱮᱸ ᱦᱮ ᱨᱚᱦᱚᱭ ᱫᱚ ᱵᱟᱝ ᱦᱩᱭ ᱟᱠᱟᱱᱟ, ᱟᱥᱚᱞᱮ ᱫᱟᱜ ᱜᱮᱛᱚ ᱩᱠᱩᱨᱟᱱ ᱫᱟ ᱜᱮ ᱛᱚ ᱵᱟᱭ ᱫᱟᱜᱮᱼᱟ ᱥᱮᱺ ᱚᱱᱠᱟ ᱵᱟᱹᱭᱦᱟᱹᱲ ᱠᱚᱛᱮᱜ ᱨᱚᱦᱚᱭ ᱦᱩᱭᱩ ᱠᱟᱱᱟ᱾ ᱵᱟᱫᱽ ᱠᱚᱫᱚ ᱱᱤᱛᱚᱜ ᱵᱟᱠᱤ ᱜᱮᱭᱟ᱾
ᱚ᱾ ᱱᱚᱛᱮ ᱫᱚ ᱦᱟᱸᱜ ᱚᱝᱠᱟ ᱱᱚᱜᱼᱚᱭ ᱮᱸ ᱥᱟᱹᱨᱫᱤ ᱵᱟᱲᱟᱣ ᱟᱠᱟᱱᱟ ᱟᱞᱮ ᱫᱚ ᱦᱟᱸᱜ ᱱᱤᱛᱚᱜ ᱫᱚ᱾ ᱠᱟᱹᱴᱤᱡ ᱡᱷᱟᱨᱱᱟ ᱠᱚ ᱢᱮᱱᱟᱜ ᱟᱥᱮ ᱛᱚ ᱚᱱᱟ ᱨᱮᱱᱟᱜ ᱫᱟᱜ ᱠᱚ ᱦᱟᱸᱜ ᱞᱮᱜᱮᱛ ᱞᱮᱜᱮᱫᱛ᱾ ᱧᱮ ᱦᱮᱡ ᱮᱱᱟ ᱱᱚᱝᱠᱟ ᱫᱟᱜ ᱵᱟᱲᱟ ᱠᱮᱫ ᱠᱷᱟᱱᱮ ᱚᱱᱟ ᱡᱷᱚᱨᱚᱱ ᱚᱰᱳᱠᱮᱱᱟ᱾ ᱛᱚ ᱚᱱᱟ ᱤᱭᱟᱹᱛᱮ ᱦᱟᱸᱜ ᱟᱞᱮᱥᱮᱫ ᱫᱚ ᱱᱚᱜ-ᱚᱭ ᱥᱟᱹᱨᱫᱤ ᱦᱩᱭᱜᱚᱫ
ᱦᱮᱸ ᱱᱚᱛᱮ ᱦᱚᱸ ᱥᱟᱨᱫᱤᱞᱮᱜ ᱜᱮᱭᱟ ᱠᱚ ᱫᱤᱭᱮ ᱫᱟᱜ ᱵᱚᱱᱫᱚ ᱠᱮᱫᱟᱭ ᱛᱚ᱾ ᱫᱚ ᱟᱫᱚ ᱟᱞᱮ ᱱᱚᱛᱮ ᱫᱚ ᱪᱮᱫ ᱜᱮ ᱚᱱᱠᱟ ᱜᱟᱰᱟ ᱠᱚ ᱵᱟᱹᱱᱩᱜᱼᱟ᱾
ᱟᱪᱪᱷᱟ᱾ ᱛᱚ ᱜᱟᱰᱟ ᱠᱚ ᱠᱮᱱᱮᱞ ᱠᱚ ᱚ᱾
ᱵᱟᱹᱱᱩᱜᱼᱟ ᱟᱞᱮᱥᱮᱫ ᱫᱚ᱾
ᱚ᱾ ᱛᱚ ᱟᱞᱮ ᱥᱮᱫ ᱦᱚᱸ ᱚᱱᱠᱟ ᱫᱚ ᱤᱭᱟᱹ ᱠᱚᱫᱚ ᱢᱮᱱᱟᱜ ᱫᱚ ᱢᱮᱱᱟᱜ ᱜᱮᱭᱟ ᱱᱚᱣᱟ ᱦᱮᱸ ᱜᱟᱰᱟ ᱠᱚ, ᱱᱟᱹᱭ ᱠᱚ, ᱠᱮᱱᱮᱞ ᱠᱚ ᱛᱚ ᱚᱱᱟ ᱫᱚ ᱡᱚᱛᱚ ᱵᱟᱹᱫᱽ ᱠᱷᱚᱱᱟᱜ ᱞᱟᱹᱛ ᱛᱟᱨ ᱥᱮᱫ ᱨᱮ ᱢᱮᱱᱟᱜᱼᱟ ᱛᱚ ᱚᱱᱟ ᱨᱮᱱᱟᱜ ᱫᱚ ᱦᱟᱜ ᱱᱚᱝᱠᱟ ᱡᱟᱦᱟᱱᱟᱜ ᱥᱩᱵᱤᱫᱷᱟ ᱫᱚ ᱵᱟᱞᱮ ᱧᱟᱢ ᱟᱠᱟᱜᱼᱟ᱾
ᱚ᱾ ᱦᱮᱸ ᱮᱠᱷᱟᱱ ᱦᱚᱞᱟᱱᱚᱜ ᱱᱟᱥᱮᱱᱟᱜ ᱮ ᱫᱟᱜ ᱟᱠᱟᱫᱼᱟ, ᱛᱮᱦᱮᱧ ᱢᱟᱭ ᱵᱚᱱᱫᱚ ᱟᱠᱟᱫᱼᱟ ᱫᱤᱭᱮ ᱟᱞᱮ ᱠᱚᱫᱚ ᱨᱚᱦᱚᱭ ᱟᱠᱟᱟᱜᱼᱟ ᱞᱮ᱾ ᱦᱚᱞᱟ ᱫᱷᱟᱹᱵᱤᱡ ᱞᱮ ᱨᱚᱦᱚᱭ ᱟᱠᱟᱟᱜᱼᱟ ᱛᱟᱨᱯᱚᱨᱮ ᱱᱤᱛᱚᱜ ᱵᱟᱭ ᱫᱟᱜᱽ ᱠᱷᱟᱱᱡ ᱫᱚ ᱦᱟᱸᱜ ᱠᱤᱪᱷᱩ ᱫᱤᱱ ᱵᱚᱱᱫᱚ ᱜᱮ ᱛᱟᱦᱮᱱ ᱛᱟᱞᱮᱭᱟ᱾
ᱦᱳᱭ᱾ ᱵᱟᱭ ᱫᱟᱜ ᱞᱮᱱᱠᱷᱟᱱ ᱢᱟ ᱱᱟᱦᱜ ᱵᱟᱝ ᱜᱟᱱᱚᱜᱼᱟ᱾
ᱵᱟᱝ ᱜᱟᱱᱚᱜᱼᱟ ᱦᱮᱸ᱾
ᱛᱚ ᱱᱚᱣᱟ ᱵᱟᱹᱫᱽ ᱦᱳᱭ ᱨᱤᱢᱤᱞ ᱢᱟᱭ ᱨᱤᱢᱤᱞᱮᱫ ᱜᱮᱭᱟ ᱟᱫᱚ ᱵᱟᱭ ᱫᱟᱜ ᱩᱛᱟᱹᱨ ᱠᱷᱟᱱᱮᱢ ᱪᱮᱫ ᱦᱟᱸᱜ ᱵᱚᱱ ᱪᱮᱠᱟ ᱫᱟᱲᱮᱭᱟᱜᱼᱟ᱾
ᱦᱮᱸ ᱦᱮᱸ ᱪᱤᱠᱟᱹ ᱫᱟᱲᱮᱭᱟᱜᱼᱟ ᱵᱚᱱ ᱦᱳᱭ᱾
ᱛᱚ ᱚᱱᱛᱮ ᱫᱚ ᱛᱚᱵᱮ ᱥᱟᱞᱨᱮ ᱢᱤᱫ ᱫᱷᱟᱣ ᱜᱮᱯᱮ ᱪᱟᱥ ᱟᱥᱮ ᱥᱮ ᱱᱚᱝᱠᱟ ᱵᱟᱨ ᱫᱷᱟᱣ ᱜᱟᱱ?
ᱦᱳᱭ ᱢᱤᱫ ᱫᱷᱟᱣ ᱜᱮ, ᱵᱟᱝᱜᱮ ᱢᱤᱫ ᱫᱷᱟᱣ᱾
ᱟᱞᱮ ᱱᱚᱛᱮ ᱦᱚᱸ᱾ ᱢᱤᱫ ᱫᱷᱟᱣ ᱜᱮ, ᱥᱮᱨᱢᱟ ᱫᱟᱜ ᱵᱚᱨᱥᱟ ᱫᱚ ᱱᱟᱜ᱾ ᱚᱱᱟᱛᱮ ᱢᱤᱫ ᱫᱷᱟᱣ ᱜᱮᱞᱮ ᱪᱟᱥᱟ᱾
ᱦᱤᱛᱚᱜ ᱫᱚ᱾ ᱟᱨ ᱵᱟᱲᱜᱮ ᱠᱚᱨᱮᱱ ᱠᱤᱪᱷᱩ ᱥᱚᱵᱽᱡᱤ ᱠᱚ ᱛᱟᱦᱮᱱ ᱛᱟᱦᱮᱱ᱾
ᱦᱚᱸ ᱵᱟᱲᱜᱮ ᱠᱚᱨᱮ ᱵᱟᱲᱜᱮ ᱠᱚᱨᱮ ᱛᱟᱦᱮᱱ ᱜᱮᱭᱟ ᱱᱤᱛᱚᱜ ᱢᱟ᱾ ᱱᱚᱜᱼᱚᱭ ᱫᱟᱜ ᱥᱤᱡᱮᱱ ᱠᱟᱱᱟ ᱛᱚ ᱱᱤᱛᱳᱜ ᱫᱚ ᱦᱟᱜ ᱱᱚᱜᱼᱚᱭ ᱡᱟᱦᱟᱸ ᱡᱟᱦᱟᱸᱛᱟᱱ ᱨᱮ ᱡᱮᱢᱚᱱ ᱢᱟᱪᱟ ᱪᱮᱛᱟᱱ ᱦᱩᱭᱩᱜ ᱚᱱᱠᱟᱱᱟᱜ ᱜᱮ ᱱᱟᱜ ᱪᱟᱥ ᱵᱟᱲᱟ ᱠᱟᱫᱟᱞᱮ ᱟᱞᱮ ᱦᱚᱸ ᱱᱚᱣᱟ ᱠᱟᱞᱞᱟ ᱦᱩᱭᱮᱱ ᱡᱷᱤᱸᱜᱟᱹ ᱦᱩᱭᱮᱱ, ᱜᱷᱟᱝᱨᱟ ᱠᱚ᱾ ᱛᱚ ᱱᱚᱝᱠᱟᱱᱟᱜ ᱱᱟᱦᱟᱜ ᱱᱟᱹᱲᱤ ᱡᱤᱱᱤᱥ᱾ ᱛᱚ ᱦᱚᱸ ᱛᱚ ᱟᱯᱮ ᱥᱮᱫ ᱫᱚ ᱱᱚᱝᱠᱟ ᱫᱚᱯᱮ ᱪᱟᱥ ᱵᱟᱲᱟᱭᱟ ᱥᱮ ᱵᱟᱝᱼᱟ?
ᱦᱮᱸ ᱪᱟᱥ ᱜᱮᱭᱟ ᱠᱚ ᱠᱤᱱᱛᱩ ᱩᱱᱟᱹᱜ ᱚᱱᱠᱟ ᱫᱚ ᱵᱟᱠᱚ ᱪᱟᱥ ᱛᱟᱦᱮᱱ ᱡᱟᱹᱥᱛᱤ ᱫᱚ ᱵᱟᱝ᱾
ᱳᱭ ᱚᱲᱟᱜ ᱨᱮ ᱡᱚᱢ ᱞᱮᱠᱟ ᱠᱚ ᱪᱟᱥ ᱵᱟᱲᱟᱭ ᱛᱟᱦᱮᱱ᱾
ᱦᱳᱭ ᱱᱤᱛᱚᱜ ᱢᱟ ᱱᱚᱝᱠᱟ ᱫᱚᱢᱮ ᱫᱟᱢ ᱠᱟᱱᱟ ᱡᱩᱫᱤ ᱱᱚᱝᱠᱟ ᱵᱟᱲᱜᱮ ᱠᱚ ᱦᱮᱱᱟᱜ ᱠᱷᱟᱱ ᱫᱚ ᱪᱟᱥ ᱠᱟᱜ ᱠᱷᱟᱱ ᱫᱚ ᱩᱛᱩ ᱵᱟᱲᱟ ᱦᱳᱭᱳᱜᱼᱟ ᱾ ᱟᱨ ᱵᱟᱡᱟᱨ ᱠᱚᱨᱮ ᱡᱟ ᱠᱚ ᱫᱟᱢᱟᱜ ᱠᱟᱱᱟ ᱥᱮ ᱩᱱᱢᱟ ᱡᱚᱛᱚ ᱡᱤᱱᱤᱥ ᱨᱮᱱᱟᱜ
ᱱᱤᱛᱳ ᱥᱚᱵᱽᱡᱤ ᱨᱮᱱᱟᱜ ᱦᱮᱸ ᱥᱚᱵᱽᱡᱤ ᱨᱮᱱᱟᱜ ᱫᱟᱢ ᱦᱚᱸ ᱚᱱᱮᱠ ᱵᱟᱲᱟᱣ ᱠᱟᱱᱟ᱾
ᱦᱚᱭ ᱾ ᱛᱚ ᱚᱸᱰᱮ ᱫᱚ ᱟᱨ ᱱᱚᱝᱠᱟ ᱡᱮᱢᱚᱱ ᱵᱟᱹᱫᱽ ᱠᱟᱹᱢᱤ ᱠᱚ ᱪᱟᱵᱟ ᱵᱟᱲᱟ ᱠᱟᱛᱮᱜ ᱟᱨ ᱮᱸ ᱚᱱᱠᱟ ᱪᱮᱫ ᱠᱚᱯᱮ ᱠᱟᱹᱢᱤ ᱵᱟᱲᱟᱭᱟ ᱡᱟᱦᱟᱱᱟᱜ ᱠᱚ?
ᱟᱫᱚ ᱟᱞᱮ ᱱᱚᱛᱮ ᱫᱚ ᱠᱟᱹᱢᱤ ᱫᱚ ᱪᱮᱫ ᱜᱮ ᱵᱟᱹᱱᱩᱜᱼᱟ ᱵᱟᱫᱽ ᱠᱟᱹᱢᱤ ᱥᱟᱹᱛ ᱵᱟᱲᱟ ᱠᱟᱛᱮᱫ ᱫᱚ ᱚᱲᱟᱜ ᱠᱚᱨᱮᱜᱮ᱾
ᱚ ᱦᱚ᱾ ᱟᱨ ᱟᱛ ᱴᱚᱞᱟ ᱠᱚᱨᱮ ᱢᱟ ᱚᱱᱠᱟ ᱡᱟᱦᱟᱱᱟᱜ ᱠᱟᱹᱢᱤ ᱠᱚᱢᱟ ᱵᱟᱝ ᱛᱟᱦᱮᱱ ᱜᱮᱭᱟ᱾ ᱚᱱᱮ ᱵᱟᱡᱟᱨ ᱥᱮᱫ ᱠᱚᱜᱮ ᱡᱟᱦᱟᱱᱟᱜ ᱠᱟᱹᱢᱤ ᱠᱚ ᱚᱲᱟᱜ ᱵᱮᱱᱟᱣ ᱠᱚ᱾
ᱚᱲᱟᱜ ᱠᱚᱨᱮ ᱜᱮ᱾
ᱦᱮᱸ ᱮᱠᱷᱟᱱ ᱵᱟᱡᱟᱨ ᱥᱮᱱ ᱠᱷᱟᱱ ᱫᱚ ᱠᱟᱹᱢᱤ ᱢᱮᱱᱟᱜ ᱜᱮᱭᱟ ᱮᱠᱷᱟᱱ ᱵᱟᱡᱟᱨ ᱫᱚᱞᱮ ᱯᱷᱟᱨᱟᱠ ᱜᱮᱭᱟ ᱛᱚ᱾ ᱟᱛᱳ ᱠᱷᱚᱡ᱾ ᱚᱱᱟᱛᱮ ᱵᱟᱠᱚ ᱪᱟᱞᱟᱣ ᱵᱟᱲᱟᱜᱼᱟ᱾
ᱵᱟᱡᱟᱨ ᱥᱮ ᱠᱟᱹᱢᱤ ᱠᱚᱫᱚ ᱵᱟᱝ᱾
ᱦᱮᱸ ᱯᱷᱟᱨᱟᱠ ᱜᱮᱛᱮ᱾
ᱚ ᱦᱚᱸ᱾ ᱛᱚ ᱚᱱᱛᱮ ᱟᱯ ᱥᱮᱫ ᱫᱚ ᱜᱮᱭᱟ ᱤᱭᱟᱹ ᱜᱮᱭᱟ ᱱᱚᱝᱠᱟ ᱯᱷᱟᱫᱟ ᱡᱟᱭᱜᱟ ᱠᱟᱱᱟ?
ᱵᱩᱨᱩ ᱫᱚ ᱵᱟᱝ, ᱯᱷᱟᱠᱟ ᱜᱮ ᱚᱱᱠᱟ ᱡᱷᱳᱲ ᱡᱟᱯ ᱢᱮᱱᱟᱜᱟ᱾
ᱦᱮᱸ ᱜᱟᱡᱟᱲ ᱠᱚ ᱵᱟᱝ?
ᱦᱮᱸ᱾
ᱚ ᱛᱚ ᱱᱤᱛᱚᱜ ᱢᱟ ᱮᱸᱻᱩᱫ ᱠᱚ ᱚᱢᱚᱱᱚᱜ ᱠᱟᱱ ᱫᱚ ᱛᱚ ᱚᱱᱛᱮ ᱫᱚ ᱚᱢᱚᱱᱚᱜ ᱠᱟᱱᱟ ᱥᱮ ᱵᱟᱝ ᱩᱫ ᱠᱚ ᱯᱩᱴᱠᱟᱹ ᱠᱚ?
ᱵᱟᱝ ᱜᱮ ᱟᱞᱮ ᱥᱮᱱ ᱫᱚ ᱵᱟᱝ᱾
ᱚᱸᱻ ᱟᱯᱮ ᱥᱮᱫ ᱫᱚ ᱱᱟᱜ ᱵᱩᱨᱩ ᱠᱚ ᱵᱟᱹᱱᱩᱜᱼᱟ ᱫᱚ ᱵᱟᱝ᱾
ᱵᱟᱹᱱᱩᱜ-ᱟ, ᱵᱤᱨ ᱦᱚᱸ ᱵᱟᱹᱪᱩᱜ-ᱟ, ᱵᱩᱨᱩ ᱦᱚᱸ ᱵᱟᱹᱪᱩᱜ-ᱟ᱾
ᱦᱮᱸ᱾ ᱟᱨ ᱛᱚᱵᱮ ᱚᱱᱟ ᱠᱚᱫᱚ ᱮᱸᱻᱵᱟᱯᱮ ᱡᱚᱢ ᱵᱟᱲᱟ ᱧᱟᱢ ᱦᱮᱸ ᱥᱮ, ᱥᱮ ᱵᱟᱡᱟᱨ ᱠᱚᱨᱮ ᱠᱷᱚᱱ ᱯᱮ ᱚᱱᱠᱟ ᱯᱮ ᱠᱤᱨᱤᱧ ᱟᱹᱜᱩᱭ ᱜᱮᱭᱟ?
ᱦᱮᱸ ᱡᱚᱢ ᱥᱟᱱᱟ ᱞᱮᱠᱷᱟᱡ ᱫᱚᱞᱮ ᱠᱤᱨᱤᱧ ᱟᱹᱜᱩᱭᱟ᱾ ᱟᱨ ᱚᱱᱠᱟ ᱯᱮᱲᱟ ᱚᱲᱟᱜ ᱠᱚ ᱦᱮᱱᱟᱜ ᱛᱟᱞᱮ ᱜᱮᱭᱟ᱾ ᱵᱤᱨ ᱵᱩᱨᱩ ᱫᱤᱥᱚᱢ ᱠᱚᱥᱮᱱ ᱵᱤᱨ ᱵᱩᱨᱩ ᱠᱚ ᱦᱮᱱᱟᱜ ᱛᱟᱠᱚᱣᱟ ᱮᱱᱛᱮ ᱟᱠᱷᱟᱡ᱾ ᱦᱚᱸ ᱮᱠᱷᱟᱡ ᱪᱟᱞᱟᱜ ᱜᱮᱭᱟ ᱞᱮ᱾ ᱟᱨ ᱦᱮᱸ ᱢᱟᱱᱮ ᱱᱟᱹᱢᱟᱹᱭ ᱚᱜ ᱞᱮᱠᱟ ᱫᱚ ᱵᱟᱲᱟᱭ ᱜᱮᱭᱟ ᱞᱮ᱾
ᱦᱚᱸ ᱟᱨ ᱱᱮᱛᱟᱨ ᱢᱟ ᱩᱫ ᱦᱚᱸ ᱠᱚ ᱱᱚᱸᱜ-ᱚᱭ ᱠᱤᱨᱤᱧ ᱛᱮᱦᱚᱸ ᱧᱟᱢᱚᱜ ᱠᱟᱱ ᱫᱚ ᱵᱟᱡᱟᱨ ᱠᱚᱨᱮ ᱦᱚᱸ ᱪᱟᱥ ᱮᱫ ᱫᱚᱠᱚ ᱚᱱᱠᱟᱱ ᱩᱫ᱾
ᱦᱮᱸ ᱠᱤᱨᱤᱧ ᱛᱮᱦᱚᱸ ᱧᱟᱢᱚᱜ ᱠᱟᱱᱟ᱾
ᱦᱮᱸ, ᱦᱮᱸ᱾ ᱱᱚᱛᱮ ᱦᱚᱸ ᱟᱹᱰᱤ ᱡᱳᱨ ᱱᱤᱛᱚᱜ ᱮ ᱨᱤᱢᱤᱞ ᱞᱮᱜ-ᱟ᱾ ᱪᱮᱫ ᱞᱟᱹᱭ ᱵᱤᱱ?
ᱦᱮᱸ ᱨᱤᱢᱤᱞ ᱢᱟ ᱨᱟᱠᱟᱵ ᱠᱟᱫ᱾ ᱨᱤᱢᱤᱞ ᱦᱚᱸᱭ ᱨᱟᱠᱟᱵ ᱮᱜ-ᱟ ᱫᱟᱜ ᱢᱟ ᱴᱷᱤᱠ ᱢᱚᱛᱚ ᱵᱟᱭ ᱫᱟᱜ ᱜᱮᱜ-ᱟ ᱱᱟᱥᱮ ᱱᱟᱥᱮ ᱫᱟᱜ ᱜᱮᱜ-ᱟᱭ ᱥᱮ ᱫᱟᱜ ᱜᱮᱜ-ᱟ ᱟᱨ ᱵᱚᱱᱫᱚᱭ ᱮᱜ-ᱟ᱾
ᱦᱳᱭ ᱢᱟ ᱚᱱᱮ ᱚᱛ ᱞᱚᱦᱚᱫᱚᱜ ᱞᱮᱠᱟ ᱠᱟᱹᱴᱤᱡ ᱮ ᱫᱟᱜ ᱵᱟᱲᱟᱭ ᱮᱫᱟ᱾
ᱦᱮᱸ᱾ ᱢᱟᱱᱮ ᱚᱱᱟ ᱡᱟᱦᱟ ᱠᱚ ᱨᱚᱦᱚᱭ ᱠᱟᱜ-ᱟ ᱨᱚᱦᱚᱭ ᱦᱩᱲᱩ ᱨᱮᱫᱚ ᱱᱤᱛᱚᱜ ᱫᱚ ᱴᱷᱤᱠᱚᱜ ᱠᱟᱱ ᱜᱮᱭᱟ᱾
ᱦᱳᱭ ᱚᱱᱟ ᱨᱮᱫᱚ ᱴᱷᱤᱠᱚᱜ ᱠᱟᱱ ᱜᱮᱭᱟ ᱱᱟᱸᱜ ᱟᱫᱚ ᱚᱱᱮ ᱡᱟᱦᱟ ᱠᱚ ᱵᱟᱝ ᱨᱚᱦᱚᱭ ᱟᱠᱟᱱ ᱚᱱᱟ ᱠᱚᱨᱮ ᱜᱮ ᱠᱟᱹᱴᱤᱡ ᱡᱳᱨ ᱧᱚᱜ ᱵᱟᱭ ᱫᱟᱜ ᱞᱮᱠᱷᱟᱱ ᱫᱚ ᱱᱟᱸᱜ ᱚᱠᱟ ᱨᱮᱱᱟᱜ ᱨᱚᱦᱚᱭ ᱦᱚᱸ ᱵᱟᱝ ᱜᱟᱱᱚᱜ ᱠᱟᱱᱟ᱾ ᱥᱤ ᱢᱟ
ᱦᱮᱸ ᱥᱤ ᱵᱟᱝ ᱜᱟᱱᱚᱜ ᱠᱟᱱᱟ ᱚᱱᱟ ᱜᱮ᱾
ᱟᱫᱚ ᱱᱤᱛᱳᱜ ᱫᱚ ᱥᱚᱢᱚᱭ ᱦᱚᱸ ᱢᱮᱱᱟᱜ ᱟᱠᱟᱫ ᱜᱮᱭᱟ᱾
ᱢᱮᱱᱟᱜ ᱟᱠᱟᱜ ᱜᱮᱭᱟ ᱦᱚᱸ᱾
ᱦᱩᱸ ᱵᱟᱝ ᱪᱟᱵᱟᱣ ᱠᱟᱱᱟ ᱦᱟᱸᱜ᱾ ᱫᱟᱜ ᱦᱚᱸ ᱞᱟᱹᱭ ᱮᱜ-ᱟ ᱠᱚ ᱫᱟᱜ ᱜᱮᱭᱟᱭ ᱟᱨ ᱠᱷᱟᱱ ᱫᱤᱭᱮ ᱛᱤᱥᱮ ᱫᱟᱜ-ᱟ?
ᱛᱟᱭᱱᱚᱢ, ᱛᱟᱭᱱᱚᱢ ᱛᱮ ᱯᱟᱪᱮᱫ ᱮ ᱫᱟᱜ ᱜᱮᱭᱟᱭ ᱦᱟᱸᱜ ᱫᱟᱜ ᱫᱚ᱾
ᱱᱤᱛᱳᱜ ᱢᱟ ᱵᱷᱟᱫᱚᱨ ᱵᱚᱸᱜᱟ ᱫᱷᱟᱹᱵᱤᱡ ᱫᱟᱜ ᱠᱷᱟᱡ ᱫᱚ ᱦᱩᱲᱩ ᱦᱟᱸᱜ ᱠᱚ ᱨᱚᱦᱚᱭ ᱜᱮᱭᱟ᱾
ᱦᱚᱸ ᱨᱚᱦᱚᱭ ᱜᱮᱭᱟ ᱠᱚ᱾ ᱟᱨ ᱚᱱᱟ ᱦᱚᱸ ᱛᱚ ᱱᱟᱸᱜ ᱢᱟᱱᱮ ᱱᱚᱣᱟ ᱛᱚᱲᱟ ᱠᱟᱜ ᱠᱷᱟᱱ ᱠᱚ ᱱᱟᱸᱜ ᱚᱱᱟ ᱦᱚᱸ ᱵᱮᱠᱟᱨᱚᱜ ᱫᱚ᱾ ᱟᱨ ᱛᱟᱭᱱᱚᱢ ᱛᱮ ᱫᱟᱜ ᱨᱮᱦᱚᱸ ᱢᱮᱱ ᱟᱠᱚ ᱪᱮᱫ ᱞᱚᱜᱚᱱ ᱨᱚᱦᱚᱭ ᱠᱟᱜ-ᱟ ᱡᱟᱦᱟ ᱛᱤᱱᱟᱹᱜ ᱨᱮ ᱦᱚᱸ ᱦᱮᱸ ᱦᱩᱭᱩᱜ-ᱟ᱾
ᱦᱮᱸ ᱚᱱᱟ ᱠᱚ ᱠᱩᱦᱩᱲᱩ ᱵᱟᱝ ᱠᱷᱟᱱ ᱵᱩᱥᱩᱵ ᱞᱟᱹᱭ ᱦᱩᱭᱩᱜ-ᱟ᱾
ᱦᱮᱸ ᱵᱩᱥᱩ ᱨᱮ ᱦᱚᱸ ᱦᱳᱭᱳᱜ-ᱟ᱾ ᱠᱟᱭ ᱥᱮ ᱱᱚᱝᱠᱟ ᱫᱚᱦᱚ ᱠᱟᱜ ᱨᱮ ᱦᱚᱸ ᱛᱚ ᱱᱟᱸᱜ ᱵᱮᱠᱟᱨᱚᱜ ᱜᱮᱭᱟ᱾ ᱟᱨ ᱨᱚᱦᱚᱭ ᱧᱚᱜ ᱠᱟᱜ-ᱟ ᱵᱚᱱ ᱚᱱᱠᱟ ᱦᱚᱸ ᱠᱚ ᱢᱚᱱᱮ ᱜᱮᱭᱟ᱾
ᱦᱩᱸ᱾
ᱛᱚ ᱟᱯᱮ ᱥᱮᱫ ᱫᱚ ᱛᱚᱵᱮ
ᱟᱨᱟ ᱟᱨᱩᱜ ᱪᱤᱠᱟᱭᱱᱟ?
ᱞᱟᱹᱭᱮᱜ ᱟᱧ ᱟᱯᱮ ᱥᱮᱫ ᱫᱚ ᱛᱚᱵᱮ ᱱᱚᱣᱟ ᱤᱭᱟᱹ ᱠᱚᱨᱮ ᱫᱚ ᱞᱟᱸᱜᱽᱲᱮ ᱠᱚᱫᱚ ᱠᱚ ᱮᱱᱮᱡ ᱟ ᱥᱮ ᱵᱟᱝᱟ ᱯᱟᱨᱟᱽ ᱠᱚᱨᱮ?
ᱵᱟᱝ ᱜᱮ ᱟᱞᱮ ᱥᱮᱜ ᱫᱚ ᱵᱟᱝ᱾
ᱦᱮᱸ ᱡᱮᱢᱚᱱ ᱱᱚᱣᱟ ᱤᱭᱟᱹ ᱠᱚ ᱦᱩᱭᱱᱟ ᱥᱚᱨᱦᱟᱭ ᱠᱚ᱾ ᱦᱮᱸ ᱵᱟᱦᱟ ᱯᱟᱨᱟᱵᱽ ᱠᱚ ᱛᱚ ᱚᱝᱠᱟᱱᱟᱜ ᱠᱚᱨᱮ ᱫᱚ ᱦᱮᱸ ᱵᱟᱠᱚ ᱮᱱᱮᱡ ᱵᱟᱲᱟᱭᱟ᱾
ᱵᱟᱝᱜᱮ ᱚᱱᱠᱟ ᱵᱟᱝ ᱟᱞᱮᱥ ᱴᱷᱮᱱ ᱫᱚ ᱵᱟᱭ ᱞᱟᱜᱟᱣ ᱛᱟᱦᱮᱱ ᱫᱤᱠᱩ ᱟᱛᱳ ᱠᱟᱱᱟ ᱛᱚ, ᱛᱳ ᱤ ᱡᱟᱠ ᱠᱚ ᱵᱟᱦᱟ ᱥᱚᱦᱚᱨᱟᱭ ᱨᱮ ᱪᱮᱜ ᱱᱤᱭᱚᱢ ᱠᱚ ᱢᱮᱱᱟᱜ ᱛᱟᱵᱚᱱᱟ ᱚᱱᱟ ᱠᱚᱛᱮ ᱦᱩᱭᱩᱜᱼᱟ᱾ ᱵᱟᱹᱠᱤ ᱮᱱᱮᱡ ᱥᱮᱨᱮᱧ ᱫᱚ ᱚᱝᱠᱟ ᱵᱟᱝ ᱦᱩᱭᱩᱜ ᱛᱟᱦᱮᱸᱱ᱾
ᱦᱳ ᱫᱤᱠᱩ ᱫᱤᱥᱚᱢ ᱫᱤᱠᱩ ᱢᱟᱱᱮ ᱴᱚᱞᱟ ᱨᱮᱫᱚ ᱱᱟᱜ ᱚᱝᱠᱟᱜ ᱜᱮᱭᱟ ᱚᱱᱟ ᱫᱚ ᱪᱮᱫᱟᱜ ᱥᱮ ᱡᱩᱫᱤ ᱠᱚᱢ ᱧᱚᱜ ᱜᱮ ᱟᱵᱚ ᱥᱟᱱᱛᱟᱲᱮᱢ ᱛᱟᱦᱮᱱ ᱠᱷᱟᱡ ᱢᱟᱱᱮ ᱚᱸᱰᱮ ᱢᱟᱱᱮ ᱚᱝᱠᱟ ᱨᱟᱹᱥᱠᱟᱹ ᱵᱟᱝ ᱵᱩᱡᱷᱟᱹᱜᱼᱟ᱾ ᱟᱨ ᱟᱞᱮ ᱥᱮᱜ ᱫᱚ ᱦᱟᱸᱜ ᱱᱚᱜᱼᱚ ᱱᱟ ᱠᱚᱫᱚ ᱦᱚᱸ ᱞᱟᱹᱭ ᱵᱤᱱ᱾
ᱢᱮᱱ ᱫᱟᱞᱤᱧ ᱩᱱᱟᱹᱜ ᱫᱤᱠᱩ ᱫᱚ ᱠᱚᱢ ᱜᱮ ᱦᱮᱱᱟᱜ ᱠᱚᱣᱟ ᱮᱸᱰᱮ ᱠᱷᱟᱱ ᱵᱟᱝᱜᱮ ᱵᱟᱝ ᱦᱩᱭᱩᱜ ᱛᱟᱦᱮᱸᱱ᱾ ᱦᱩᱭᱩᱜᱼᱟ ᱢᱤᱜ ᱜᱷᱟᱹᱲᱤᱡ ᱜᱮ ᱫᱤᱭᱮ ᱟᱫᱚ ᱪᱟᱵᱟᱭᱱᱟ᱾
ᱦᱳᱭ ᱚᱱᱮ ᱵᱚᱸᱜᱟ ᱵᱩᱨᱩ ᱠᱚ ᱵᱟᱸ?
ᱦᱮᱸ᱾ ᱱᱟᱥᱮᱱᱟᱜ ᱜᱮ ᱦᱩᱭᱩᱜ ᱛᱟᱦᱮᱱ ᱨᱟᱹᱥᱠᱟᱹ ᱫᱚ ᱚᱱᱠᱟ ᱫᱚ ᱵᱟᱝᱜᱮ ᱛᱮᱦᱮᱧ ᱥᱚᱨᱦᱟᱭ ᱠᱟᱱ ᱛᱟᱞᱮᱭᱟ
ᱦᱟ
ᱵᱟᱵᱤᱱ ᱵᱩᱡᱟ ᱟᱞᱮ ᱟᱛᱩ ᱨᱮᱫᱚ ᱵᱟᱦᱟ, ᱥᱚᱨᱦᱟᱭ ᱦᱩᱭᱩᱜ ᱠᱟᱱᱟ ᱢᱮᱱᱛᱮ᱾
ᱚ ᱢᱟᱱᱮ ᱚᱸᱰᱮ ᱫᱚ ᱦᱟᱸᱜ ᱠᱷᱟᱹᱞᱤ ᱚᱠᱚᱭ ᱠᱚᱪᱚ ᱦᱟᱸᱜ ᱵᱚᱸᱜᱟ ᱠᱮᱜᱼᱟ ᱠᱚ ᱦᱩᱭᱱᱟ ᱚᱝᱠᱟ ᱥᱮ ᱱᱚᱝᱠᱟ ᱢᱟᱹᱡᱷᱤ ᱦᱟᱲᱟᱢ ᱠᱚ ᱩᱝᱠ ᱠᱩ ᱵᱟᱠᱚ ᱵᱚᱸᱜᱟᱭᱟ ᱤᱭᱟᱹ ᱠᱚᱨᱮ ᱫᱚ ᱡᱟᱦᱮᱨ ᱠᱚᱨᱮ?
ᱦᱮᱸ ᱩᱝᱠᱩ ᱠᱚᱫᱚ ᱦᱮᱸ ᱩᱝᱠᱩ ᱠᱚᱫᱚ ᱦᱳᱭ ᱩᱝᱠᱩ ᱠᱚᱫᱚ ᱠᱚ ᱵᱚᱸᱜᱟᱭ ᱜᱮᱭᱟ᱾
ᱚ
ᱚ ᱵᱚᱸᱜᱟ ᱵᱩᱨᱩ ᱫᱚ ᱡᱚᱛᱚ ᱜᱮ ᱛᱷᱟᱹᱡ ᱴᱷᱤᱠ ᱜᱮ ᱦᱩᱭᱩᱜ ᱛᱟᱦᱮᱱᱟ᱾ ᱛᱚ ᱚᱱᱟ ᱡᱟᱦᱟᱸ ᱮᱱᱮᱡ ᱥᱮᱨᱮᱧ, ᱠᱩᱞᱤ ᱠᱚ ᱫᱬᱟᱭᱟᱠᱚ
ᱦᱩᱭᱩᱜᱼᱟ᱾
ᱵᱟᱝ ᱦᱩᱭᱩᱜ ᱛᱟᱦᱮᱱ ᱚᱝᱠᱟ ᱫᱚ᱾
ᱚᱸ
ᱟ ᱱᱤᱛᱚᱜ ᱛᱚ ᱵᱟᱝᱠᱚ ᱠᱩᱥᱤᱭᱟᱜ ᱠᱟᱱᱟ ᱥᱮ᱾
ᱦᱳᱭ ᱱᱮᱛᱟᱨ ᱢᱟ ᱱᱟᱜ ᱚᱱᱮ ᱵᱟᱝᱠᱚ ᱠᱩᱥᱤᱭᱟᱜ ᱠᱟᱱ ᱜᱮᱭᱟ ᱦᱚᱲ ᱠᱚᱦᱚᱸ᱾ ᱛᱚ ᱚᱱᱟ
ᱦᱚᱸ ᱢᱮᱱᱟ ᱠᱚ ᱛᱩᱢᱫᱟᱜ ᱴᱟᱢᱟᱠ ᱥᱟᱰᱮ ᱠᱟᱱᱟ ᱢᱤᱫᱴᱟᱱ ᱜᱮᱠᱚ ᱨᱩᱭᱫᱟ ᱪᱮᱜ ᱠᱚᱪᱚᱝ ᱚᱝᱠᱟ ᱠᱚ ᱞᱟᱹᱭᱟ᱾
ᱦᱮᱸ ᱟᱫᱚ ᱚᱱᱮ ᱚᱱᱟᱫᱚ ᱡᱟᱦᱟᱸᱭ ᱵᱟᱠᱚ ᱵᱩᱡᱷᱟᱹᱣ ᱧᱟᱢ ᱫᱟᱲᱮᱭᱟᱜᱼᱟ ᱛᱚ ᱩᱝᱠᱩ ᱫᱚ ᱵᱟᱝ ᱜᱮᱠᱚ ᱞᱩ ᱠᱩᱥᱤᱭᱟᱜᱼᱟ ᱱᱟᱜ ᱟᱨ ᱵᱟᱝᱠᱷᱟᱱ ᱚᱱᱟ ᱫᱚ ᱦᱟᱸᱜ ᱵᱚᱸᱜᱟ ᱵᱩᱨᱩᱣᱟᱜ ᱥᱟᱢᱟᱱ ᱠᱟᱱ ᱜᱮᱭᱟ, ᱛᱚ ᱚᱱᱟᱜᱮ ᱛᱟᱵᱚᱱ ᱟᱵᱚᱣᱟᱜ ᱡᱮᱢᱚᱱ ᱛᱩᱢᱫᱟᱜ ᱴᱟᱢᱟᱠ ᱵᱟᱵᱤᱱ ᱨᱩ ᱞᱮᱠᱷᱟᱱ, ᱱᱚᱣᱟ ᱵᱟᱯᱞᱟ ᱠᱚᱨᱮ ᱫᱚ ᱠᱟᱹᱢᱤ ᱚᱱᱠᱟ ᱵᱟᱝ ᱪᱟᱞᱟᱜ ᱟᱥᱮ, ᱛᱚ ᱚᱱᱟᱫᱚ ᱨᱩ ᱫᱚᱨᱠᱟᱨ ᱜᱮ᱾
ᱵᱟᱝ, ᱦᱮᱸ᱾
ᱦᱳᱭ ᱛᱚ ᱚᱱᱟ ᱠᱚᱜᱮ ᱟᱵᱚ
ᱟᱞᱮ ᱱᱚᱛᱮ ᱢᱟ ᱵᱩᱞ ᱢᱟᱛᱟᱞ ᱦᱚᱲᱜᱤ ᱵᱮᱥᱤ ᱩᱱᱟᱹᱜ ᱵᱟᱠᱚ ᱵᱩᱡᱷᱟᱹᱣ ᱛᱟᱦᱮᱱ᱾
ᱚ ᱦᱚᱸ᱾ ᱛᱚ ᱟᱹᱰᱤ ᱠᱟᱛ ᱟᱹᱰᱤ ᱱᱟᱯᱟᱭ ᱵᱤᱱ ᱞᱟᱹᱭ ᱠᱮᱜᱼᱟ᱾ ᱛᱚ ᱟᱞᱟᱝᱟᱜ ᱦᱚᱸ ᱱᱚᱜᱼᱚᱭ ᱚᱠᱛᱚ ᱠᱚ ᱱᱟᱦᱜ ᱤᱛᱚᱜ ᱪᱟᱵᱟ ᱤᱫᱤᱜ ᱠᱟᱱ ᱛᱟᱞᱟᱝᱟ ᱵᱟᱹᱭ ᱵᱟᱭ ᱛᱮ ᱡᱟᱦᱟᱸ ᱴᱟᱭᱤᱢ ᱛᱟᱦᱮᱸ ᱠᱟᱱ ᱛᱟᱞᱟᱝᱟ ᱚᱱᱟ ᱦᱚᱸ᱾ ᱞᱟᱝ ᱠᱷᱟᱹᱛᱤᱨ ᱞᱟᱝ ᱨᱚᱯᱚᱲᱱᱟ ᱛᱚ ᱱᱚᱝᱠᱟ ᱜᱮ ᱟᱨᱦᱚᱸ ᱡᱩᱫᱤ ᱮᱜ ᱯᱷᱤᱨᱤ ᱞᱟᱝ ᱧᱟᱢ ᱠᱷᱟᱡ ᱫᱚ ᱦᱟᱸᱜ ᱱᱤᱦᱟᱹᱛᱤ ᱞᱟᱝ ᱨᱚᱯᱚᱲᱟ᱾ ᱛᱚ ᱢᱟ ᱱᱤᱛᱳᱜ ᱫᱚ ᱤᱱᱟᱜ ᱜᱮ᱾
ᱴᱷᱤᱠ ᱜᱮᱭᱟ ᱦᱮᱸ᱾
ᱦᱳᱭ᱾
ᱴᱷᱤᱠ᱾
ᱟᱞᱳ,